ᱚᱸ
ᱦᱩᱸ ᱟᱡᱚᱢ ᱫᱟᱵᱤᱱ
ᱦᱮᱸ ᱞᱟᱹᱭ ᱵᱤᱱ ᱢᱟ
ᱦᱩ ᱞᱟᱹᱭ ᱫᱟᱞᱤᱧ ᱢᱟᱱᱮ ᱱᱤᱛᱳ ᱫᱚ ᱪᱮᱫ ᱠᱚᱵᱤᱱ ᱪᱤᱠᱟᱹᱭᱫᱟ
ᱪᱮᱫ ᱠᱚᱫᱚ ᱞᱤᱧ ᱪᱤᱠᱟᱹᱭᱟ ᱚᱱᱚᱛᱮᱨᱮ ᱠᱟᱹᱴᱤᱡ ᱥᱮᱸᱫᱽᱨᱟ ᱠᱚ ᱦᱮᱡ ᱦᱩᱭ ᱟᱠᱟᱱᱟ ᱥᱩᱠᱨᱤ ᱞᱮ ᱜᱷᱮᱨᱟᱣ ᱟᱠᱟᱫᱮᱭᱟ ᱢᱤᱫᱴᱟᱝ ᱱᱚᱛᱮᱨᱮ ᱫᱩᱲᱩᱵ ᱦᱩᱭ ᱟᱠᱟᱱᱟ ᱟᱨᱠᱤ ᱠᱚᱲᱟ ᱦᱚᱸᱠᱚ ᱦᱤᱡᱩᱜ ᱠᱟᱱ ᱛᱟᱞᱮᱭᱟ᱾
ᱦᱩᱸ ᱛᱤᱱ ᱢᱟᱨᱟᱝ ᱤᱡ ᱥᱩᱠᱨᱤ ᱫᱚ᱾
ᱥᱩᱠᱨᱤ ᱢᱟ ᱢᱟᱨᱟᱝ ᱫᱚᱭ ᱢᱟᱨᱟᱝ ᱜᱮᱭᱟ ᱵᱟᱝ ᱫᱚ ᱵᱟᱝ
ᱩᱸ
ᱪᱮᱸᱬᱮ ᱨᱟᱜ ᱠᱚ ᱫᱚᱢᱮ ᱟᱸᱡᱚᱢᱚᱜ ᱠᱟᱱ ᱫᱚ ᱪᱮᱸᱬᱮ ᱠᱚ ᱥᱟ ᱤᱧ ᱜᱚᱞᱯᱷᱚ ᱭᱮᱫᱟ ᱥᱮ ᱪᱮᱫ
ᱪᱮᱸᱬᱮ ᱟᱹᱞᱤᱧ ᱚᱲᱟᱜ ᱨᱮ ᱢᱮᱱᱟᱜ ᱞᱤᱧᱟᱹ ᱟᱫᱚ ᱪᱮᱸᱬᱮ ᱠᱚᱫᱚ ᱵᱟᱠᱚ ᱨᱟᱜᱟ᱾
ᱚ ᱛᱟᱦᱚᱞᱮ ᱠᱟᱠᱤ ᱢᱟ ᱛᱟᱠᱚ ᱡᱤᱴᱷᱤ ᱛᱟᱠᱚ ᱠᱚ ᱚᱠᱟᱭᱮᱱᱟ ᱩᱱᱠᱩ ᱫᱚ
ᱩᱱᱠᱩ ᱚᱲᱟᱜ ᱨᱮᱜᱮ ᱢᱮᱱᱟᱜ ᱠᱚᱣᱟ᱾ ᱟᱹᱞᱤᱧ ᱫᱚ ᱠᱟᱹᱴᱤᱡ ᱱᱟᱱᱛᱮ ᱞᱤᱧ ᱦᱮᱡ ᱟᱠᱟᱱᱟ ᱨᱟᱥᱛᱟ ᱥᱮᱫ
ᱦᱩ ᱪᱮᱫ ᱵᱟᱹᱦᱩᱭ ᱯᱷᱳᱱ ᱞᱮᱫ ᱛᱟᱸᱦᱮᱫ ᱥᱮ ᱪᱮᱫ ᱚᱱᱛᱮ ᱵᱤᱱ ᱫᱟᱹᱲ ᱠᱮᱫᱟ
ᱦᱩᱸ ᱯᱷᱳᱱ ᱞᱮᱫᱟᱭ ᱟᱫᱚ ᱚᱲᱟᱜ ᱨᱮ ᱪᱤᱠᱟᱹᱢ ᱨᱚᱲᱟ ᱟᱫᱚ ᱮᱤ ᱡᱚᱱᱱᱚ ᱟᱹᱞᱤᱧ ᱫᱚ ᱱᱚᱛᱮᱞᱤᱧ ᱦᱮᱡ ᱮᱱᱟ᱾ ᱟᱨ ᱱᱚᱛᱮ ᱨᱮᱞᱤᱧ ᱨᱚᱲᱮᱫ ᱛᱟᱦᱮᱫ᱾ᱚᱲᱟᱜ ᱨᱮᱫᱚ ᱪᱤᱠᱟᱢ ᱨᱚᱲᱟ ᱚᱲᱟᱜ ᱦᱚᱲ ᱢᱮᱱᱟᱜ ᱠᱚᱣᱟ ᱦᱮᱡ ᱮᱱᱟᱞᱤᱧ ᱱᱚᱛᱮ ᱨᱟᱥᱛᱟ ᱥᱮᱫ ᱞᱤᱧ ᱦᱮᱡ ᱞᱮᱱᱟ᱾
ᱦᱮᱸ ᱚᱲᱟᱜ ᱨᱮᱫᱚ ᱨᱚᱲ ᱠᱚ ᱮᱜᱮᱨ ᱵᱮᱱᱟ ᱥᱮ ᱪᱮᱫ ᱢᱟ ᱛᱟᱠᱚ ᱥᱮ ᱵᱟᱵᱟ ᱛᱟᱠᱚ
ᱮᱜᱮᱨ ᱫᱚ ᱵᱟᱝ, ᱩᱱᱠᱩ ᱥᱟᱢᱟᱝ ᱨᱮ ᱢᱤᱫᱴᱮᱱ ᱨᱚᱲ ᱢᱤᱫᱴᱮᱱ ᱟᱞᱟᱫᱟ ᱜᱮ ᱵᱩᱡᱷᱟᱹᱜ-ᱟ ᱥᱮ
ᱦᱮᱸ ᱦᱟᱨᱟ ᱠᱟᱛᱮ ᱨᱮᱸᱦᱚ ᱩᱱᱠᱩ ᱥᱟᱶ ᱨᱚᱲ ᱫᱚ ᱞᱟᱡᱟᱣ ᱜᱮ ᱵᱩᱡᱷᱟᱹᱜᱼᱟ ᱩᱱᱠᱩ ᱨᱚᱲ ᱯᱞᱟᱥ ᱡᱟᱦᱟᱱᱟᱜ ᱧᱩ ᱠᱚ ᱯᱟᱹᱣᱨᱟᱹ ᱧᱩ ᱠᱚ ᱦᱟᱺᱰᱤ ᱧᱩ ᱠᱚ
ᱩᱱᱠᱩ ᱥᱟᱢᱟᱝ ᱨᱮᱛᱚ ᱵᱟᱹᱞᱤᱧ ᱧᱩᱭ ᱜᱮᱭᱟ ᱟᱹᱞᱤᱧ ᱦᱚᱸ
ᱦᱚᱸ ᱟᱹᱞᱤᱧ ᱢᱤᱫᱴᱮᱱ ᱞᱤᱧ ᱞᱟᱹᱭ ᱮᱫᱟ ᱟᱸᱡᱚᱢ ᱵᱤᱱ
ᱦᱮᱸ
ᱦᱚᱞᱟ ᱢᱤᱫᱴᱟᱝ ᱥᱩᱠᱨᱤ ᱞᱮ ᱜᱚᱡ ᱞᱮᱫᱮᱭᱟ ᱛᱚ
ᱦᱩᱸ
ᱟᱫᱚ ᱛᱟᱯᱚᱨᱮ ᱚᱱᱛᱮ ᱨᱮ ᱢᱟᱱᱮ ᱢᱟᱱᱮ ᱤᱭᱟᱹ ᱡᱚᱢ ᱦᱩᱭᱮᱱᱟ ᱢᱟᱱᱮ ᱮᱛᱚ ᱢᱟᱱᱮ ᱧᱩ ᱦᱩᱭ ᱟᱠᱟᱱᱟ᱾ ᱚᱲᱟᱜ ᱨᱮᱱᱟᱜ ᱫᱩᱣᱟᱹᱨ ᱯᱤᱡᱟᱹ ᱛᱮ ᱵᱟᱹᱞᱤᱧ ᱧᱟᱢ ᱮᱫᱟ ᱚᱲᱟᱜ ᱨᱮᱠᱚ ᱥᱟᱵ ᱵᱟᱭ ᱟᱠᱟᱫ ᱞᱤᱧᱟᱹ ᱢᱟ ᱪᱮᱫ
ᱚᱸ ᱟᱫᱚ ᱚᱱᱠᱟ ᱫᱚ ᱢᱤᱫ ᱵᱟᱨ ᱫᱚ ᱦᱩᱭᱩᱜ ᱜᱮᱭᱟ᱾ ᱚᱱᱠᱟ ᱢᱤᱫ ᱫᱷᱟᱣ ᱵᱟᱨ ᱫᱷᱟᱣ ᱫᱚ ᱦᱩᱭᱩᱜ ᱜᱮᱭᱟ ᱛᱚ, ᱟᱫᱚ ᱫᱤᱱ ᱧᱩ ᱞᱮᱠᱷᱟᱱ ᱢᱤᱫ ᱴᱮᱱ ᱠᱷᱟᱨᱟᱯ ᱦᱚᱸᱠᱚ ᱞᱟᱹᱭᱟ ᱦᱚᱲ ᱦᱚᱸ, ᱟᱫᱚ ᱚᱱᱟ ᱫᱚ ᱢᱤᱫ ᱴᱮᱱ ᱯᱮᱠᱴᱤᱥ ᱦᱩᱭᱮᱱᱟ ᱢᱟᱱᱮ, ᱯᱟᱹᱴᱤ ᱯᱷᱟᱴᱤ ᱦᱩᱭᱱᱟ ᱛᱟᱨ ᱡᱚᱱᱱᱮ ᱠᱟᱹᱴᱤᱡ ᱵᱚ ᱧᱩ ᱠᱮᱫᱟ ᱚᱱᱟ ᱛᱮᱫᱚ ᱵᱟᱝ ᱪᱤᱠᱟᱹᱜᱼᱟ᱾ ᱢᱟᱱᱮ ᱫᱤᱱ ᱧᱩ ᱫᱚ ᱢᱟᱱᱮ ᱡᱚᱛᱚ ᱦᱚᱲ ᱜᱮᱠᱚ ᱞᱟᱹᱭᱟ ᱵᱟᱝ ᱩᱱᱤ ᱫᱚᱢᱮ ᱧᱩᱭᱫᱟᱭ ᱥᱮ ᱪᱮᱫ
ᱦᱚ ᱛᱟᱦᱚᱞᱮ ᱟᱯᱮᱜᱮ ᱥᱮᱫᱽᱨᱟ ᱠᱚᱯᱮ ᱪᱟᱜ ᱠᱟᱱᱟ ᱥᱮ ᱵᱟᱠᱚ ᱱᱚᱝᱠᱟ ᱯᱟᱹᱴᱤ ᱵᱟᱲᱟᱭᱫᱟ ᱥᱮ ᱵᱟᱯᱮ ᱯᱟᱹᱴᱤ ᱵᱟᱲᱟᱭᱮᱫᱟ ᱱᱚᱝᱠᱟ ᱞᱟᱦᱟ ᱛᱮᱢᱟ ᱫᱚᱢᱮ ᱯᱟᱴᱤ ᱵᱟᱲᱟ ᱠᱮᱭᱟ ᱯᱮ
ᱦᱮᱸ ᱟᱫᱚ ᱥᱮᱸᱫᱽᱨᱟ ᱢᱟ ᱵᱟᱧᱪᱟᱜ ᱠᱟᱱᱟ ᱱᱮᱛᱟᱨ ᱢᱟ ᱫᱚᱢᱮ ᱥᱤᱛᱩᱝ ᱫᱟ ᱫᱟᱜ ᱦᱚᱸ ᱫᱟᱜ ᱫᱟᱭ ᱛᱟᱨᱟᱥᱤᱧ ᱞᱮᱠᱷᱟᱱ ᱮᱤ ᱡᱚᱱᱱᱮ ᱵᱟᱝ ᱪᱟᱞᱟᱣ ᱦᱩᱭᱩᱜ ᱠᱟᱱᱟ᱾
ᱚ
ᱦᱮᱸ